ᱯᱷᱟᱨᱜᱤ
ᱦᱮᱞᱳ
ᱦᱮᱸ ᱜᱚᱝᱠᱮ ᱡᱚᱦᱟᱨ ᱜᱮ᱾
ᱡᱚᱦᱟᱨ ᱜᱮ ᱡᱚᱦᱟᱨ ᱜᱮ ᱟᱸᱡᱚᱢᱚᱜ ᱠᱟᱱ ᱜᱮᱭᱟ ᱛᱚ?
ᱦᱮᱸ ᱟᱸᱡᱚᱢᱚᱜ ᱠᱟᱱᱟ ᱟᱹᱰᱤ ᱢᱚᱸᱡᱽ ᱟᱸᱡᱚᱢᱚᱜ ᱠᱟᱱᱟ᱾
ᱠᱳᱱᱳ ᱨᱚᱠᱚᱢ ᱵᱮᱠᱜᱨᱟᱣᱩᱱᱰ ᱨᱮ ᱚᱱᱠᱟ ᱟᱣᱟᱡᱽ ᱠᱚ ᱵᱟᱝ ᱟᱸᱡᱚᱢᱚᱜ ᱠᱟᱱᱟ?
ᱵᱟᱝ ᱵᱟᱝ ᱵᱟᱵᱟ ᱟᱫᱚ ᱱᱝᱠᱟ ᱟᱹᱞᱤᱧᱟᱜ ᱟᱸᱡᱚᱢᱚᱜ ᱠᱟᱱᱟ?
ᱦᱚᱸ ᱦᱚᱸ ᱟᱸᱡᱚᱢᱚᱜ ᱠᱟᱱ ᱜᱮᱭᱟ᱾
ᱛᱟᱦᱚᱞᱮ ᱜᱚᱝᱠᱮ ᱮᱸ ᱮᱸ ᱢᱮᱜᱴᱮᱡ ᱠᱟᱛᱷᱟᱧ ᱞᱟᱹᱭ ᱞᱮᱜᱮ ᱟᱸᱼᱼ ᱠᱟᱛᱷᱟ ᱫᱚ ᱱᱚᱣᱟ ᱠᱟᱱᱟ ᱮᱸ ᱨᱚᱯᱚᱲ ᱢᱟ ᱟᱹᱰᱤ ᱠᱤᱪᱷᱩ ᱨᱚᱯᱚᱲ ᱦᱩᱭᱮᱱ ᱜᱮᱭᱟ, ᱚᱱᱛᱮᱱᱟᱜ ᱚᱱᱟ ᱥᱚᱦᱚᱨᱟᱭ ᱠᱚᱫᱚ ᱚᱠᱟᱞᱮᱠᱟ ᱦᱩᱭᱩᱜ ᱜᱮᱭᱟ? ᱟᱯᱮ ᱚᱱᱛᱮ᱾
ᱥᱚᱦᱚᱨᱟᱭ ᱠᱚᱫᱚ ᱦᱚᱸ ᱦᱩᱭᱩᱜ ᱜᱮᱭᱟ ᱢᱟᱱᱮ ᱟᱞᱮ ᱯᱩᱭᱞᱩ ᱦᱤᱞᱳᱜ ᱫᱚ ᱥᱚᱦᱚᱨᱟᱭᱟᱜ ᱯᱩᱭᱞᱩ ᱫᱚᱼᱼ
ᱢᱟᱴᱷ ᱨᱮᱞᱮ ᱵᱚᱸᱜᱟᱭᱟ ᱦᱮᱸ ᱜᱚᱴ ᱨᱮᱞᱮ ᱵᱚᱸᱜᱟᱭᱟ ᱢᱟᱴᱷ ᱠᱚᱨᱮ᱾ ᱦᱳᱭ ᱱᱚᱠᱟ ᱠᱟᱛᱮᱜ ᱛᱟᱨᱟᱥᱤᱧ ᱵᱮᱲᱟ ᱫᱚᱼᱼ ᱰᱟᱝᱨᱤ ᱠᱚ ᱵᱤᱞᱤ ᱞᱮ ᱞᱮᱵᱮᱫ ᱦᱚᱪᱚ ᱠᱚᱣᱟ᱾
ᱦᱩᱸ ᱦᱩᱸ
ᱩᱸ ᱵᱤᱞᱤ ᱞᱮᱵᱮᱫ ᱠᱟᱛᱮ ᱡᱟᱦᱟᱸᱭᱨᱮ ᱰᱟᱝᱨᱤ ᱞᱮᱵᱮᱫᱟᱭ ᱩᱱᱤ ᱠᱟᱹᱴᱤᱡ ᱞᱮ ᱚᱡᱚᱜ ᱵᱟᱲᱟᱭᱮᱭᱟ᱾ ᱥᱩᱱᱩᱢ ᱥᱟᱥᱟᱝ ᱤᱱᱟᱹ ᱯᱚᱨᱮ ᱢᱤᱫ ᱴᱩᱠᱩᱡ ᱦᱟᱸᱲᱤ ᱞᱤ ᱡᱩᱨᱤ ᱢᱟᱱᱟᱭᱮᱭᱟ᱾
ᱟᱪᱪᱷᱟ ᱟᱪᱪᱷᱟ ᱟᱪᱪᱷᱟ᱾
ᱟᱫᱚ ᱱᱮᱛᱟᱨ ᱫᱚ ᱦᱟᱸᱜ ᱦᱚᱜ-ᱚᱭᱼᱼ ᱮᱸ ᱧᱮᱞᱚᱜ ᱠᱟᱱᱟ ᱡᱟᱞᱤᱧ ᱧᱮᱞ ᱭᱮᱜᱟ ᱚᱱᱟ ᱠᱚᱫᱚ ᱟᱫ ᱪᱟᱵᱟᱜᱼᱼ ᱢᱟᱠᱚ ᱞᱚᱴᱟᱨᱤᱭᱮᱜ-ᱟ ᱚᱠᱛᱚ ᱠᱚ ᱵᱟᱠᱚ ᱯᱩᱨᱟᱹᱣ ᱫᱟᱲᱮᱭᱟᱜ ᱠᱟᱱᱟ᱾ ᱦᱮᱸ ᱟᱹᱭᱩᱵᱚᱜ ᱠᱟᱱᱟ ᱠᱚ᱾
ᱦᱩᱸ
ᱚᱱᱟ ᱠᱚ ᱢᱤᱫ ᱴᱮᱡ ᱮᱴᱠᱮᱴᱚᱬᱮ ᱦᱩᱭᱩᱜ ᱠᱟᱱᱟ ᱞᱚᱴᱟᱨᱤ ᱥᱤᱥᱴᱮᱢ ᱠᱷᱟᱱ ᱪᱤᱠᱟᱹᱜ ᱠᱟᱱᱟ ᱚᱠᱚᱭ ᱨᱮᱱ ᱦᱚᱭᱛᱳ ᱮᱢᱚᱱ ᱦᱚᱸᱼᱼ ᱩᱱᱤᱨᱮᱱ ᱫᱚ ᱰᱟᱝᱨᱟ ᱜᱮ ᱵᱟᱹᱱᱩᱜ ᱠᱚᱣᱟ᱾
ᱮᱠᱫᱚᱢ ᱮᱠᱫᱚᱢ ᱴᱷᱤᱠ ᱱᱚᱣᱟ ᱠᱟᱱ ᱜᱮᱼᱼ ᱚᱸ ᱟᱨᱚ ᱱᱚᱣᱟᱯᱚᱨᱮᱼᱼ
ᱚᱱᱟ ᱯᱚᱨᱮ ᱫᱤᱱ ᱦᱤᱭᱳᱜ ᱠᱟᱱᱟ ᱚᱠᱟ ᱦᱤᱞᱳᱜ ᱞᱮ ᱵᱚᱸᱜᱟ ᱩᱱᱦᱤᱞᱳᱜ ᱰᱷᱤᱝᱜᱩᱣᱟᱹᱱ ᱞᱮ ᱫᱟᱬᱟᱱᱟ ᱟᱭᱩᱵ ᱵᱮᱲᱟ᱾ ᱦᱩᱸᱼᱼ ᱥᱮᱨᱮᱧ ᱵᱟᱲᱟᱭᱟᱞᱮ ᱢᱟᱱᱮ ᱠᱚᱲᱟ ᱚᱠᱭᱡᱮ ᱠᱚᱲᱟ ᱦᱚᱯᱚᱱ ᱠᱚ ᱛᱟᱦᱮᱸᱱᱟᱼᱼ ᱩᱱᱠᱩ ᱫᱚ ᱡᱟᱥᱴ ᱠᱚ ᱚᱲᱟᱜ ᱚᱲᱟᱜ ᱠᱚ ᱪᱟᱞᱟᱜ-ᱟ ᱥᱮᱨᱮᱧ ᱵᱟᱲᱟᱭᱟᱠᱚ᱾ ᱮᱸ ᱤᱱᱟᱹ ᱯᱚᱨᱮ ᱡᱟᱦᱟᱸᱭ ᱠᱩᱲᱤ ᱦᱚᱯᱚᱱ ᱵᱩᱰᱦᱤ ᱮᱨᱟᱼᱼ ᱠᱚ ᱛᱟᱦᱮᱸᱱᱟ ᱩᱱᱠᱩ ᱫᱚᱠᱚ ᱪᱟᱞᱟᱜ-ᱟ ᱰᱟᱝᱨᱤ ᱠᱚ ᱵᱟᱲᱟ ᱟᱠᱚᱣᱟ ᱦᱮᱸᱼᱼ ᱩᱱ ᱦᱤᱞᱳᱜ ᱫᱚ ᱢᱤᱫ ᱧᱤᱫᱟᱹ ᱚᱱᱟ ᱫᱚ ᱪᱟᱵᱟᱭᱮᱱᱟ ᱫᱚᱥᱟᱨ ᱛᱮᱫ ᱫᱚ ᱡᱤᱨᱟᱹᱜ ᱟᱠᱚ᱾
ᱩᱸ
ᱟᱨ ᱩᱱ ᱡᱚ ᱡᱟᱦᱟᱸ ᱦᱤᱞᱳᱜ ᱠᱚ ᱡᱤᱨᱟᱹᱜ-ᱟ ᱡᱟᱦᱟᱸᱟᱭᱟᱜ ᱡᱩᱫᱤ ᱜᱚᱲᱟ ᱵᱚᱸᱜᱟ ᱠᱚ ᱛᱟᱦᱮᱸᱱᱟ ᱩᱱ ᱦᱤᱞᱳᱜ ᱩᱱᱠᱩ ᱠᱚ ᱠᱚᱨᱟᱣ ᱟᱜᱩᱭᱟ᱾ ᱟᱞᱮᱭᱟᱜᱼᱼ ᱢᱮᱱᱟᱜ-ᱟ ᱜᱚᱲᱟ ᱵᱚᱸᱜᱟ ᱟᱞᱮᱞᱮ ᱵᱚᱸᱜᱟᱭ ᱜᱮᱭᱟ᱾ ᱵᱚᱪᱷᱚᱨᱼᱼ ᱨᱮᱫᱚ ᱵᱟᱝᱟ ᱤᱱᱠᱟᱹ ᱵᱟᱨ ᱥᱮᱨᱢᱟ ᱚᱱᱛᱚᱨ ᱢᱤᱫ ᱥᱮᱨᱢᱟ ᱚᱱᱛᱚᱨ ᱟᱨ ᱪᱮᱫ ᱢᱤᱫ ᱥᱮᱨᱢᱟ ᱞᱮ ᱵᱚᱸᱜᱟᱜ ᱟᱨ ᱢᱤᱫᱼᱼ ᱮᱨᱢᱟ ᱵᱟᱞᱮ ᱵᱚᱸᱜᱟᱜ-ᱟ ᱯᱚᱨᱮᱨ ᱥᱮᱨᱢᱟ ᱞᱮ ᱵᱚᱸᱜᱟᱜ-ᱟ᱾ ᱚᱱᱠᱟᱼᱼ
ᱟᱪᱪᱷᱟ
ᱟᱭᱢᱟ ᱥᱮᱨᱢᱟᱞᱮ ᱡᱤᱨᱟᱹᱣᱮᱱ ᱠᱷᱟᱱ ᱫᱚᱥᱟᱨ ᱛᱮᱫ ᱫᱚ ᱦᱩᱭᱩᱜ ᱠᱟᱱ ᱛᱟᱞᱮᱭᱟ ᱠᱷᱩᱱᱴᱟᱹᱣ᱾ ᱰᱟᱝᱨᱤ ᱞᱮ ᱪᱟᱦᱟᱨᱟᱣ ᱠᱚᱣᱟ ᱩᱱ ᱦᱤᱞᱳᱜᱼᱼ ᱵᱟᱝ
ᱟᱪᱪᱷᱟ
ᱛᱟᱨᱟᱥᱤᱧ ᱵᱮᱲᱟ ᱴᱟᱢᱟᱠ ᱛᱩᱢᱫᱟᱜ ᱠᱚ ᱩᱰᱩᱠ ᱠᱟᱛᱮ ᱰᱟᱝᱨᱤ ᱠᱚᱞᱮ ᱩᱰᱩᱠ ᱤᱫᱤ ᱠᱮᱫ ᱠᱚᱣᱟᱼᱼ ᱦᱮᱸ ᱪᱟᱨᱦᱟ ᱵᱟᱲᱟ ᱠᱮᱫ ᱠᱚᱣᱟ ᱞᱮ ᱡᱟᱦᱟᱸ ᱜᱮᱞᱮ ᱨᱩ ᱵᱟᱲᱟ ᱠᱮᱜ-ᱟ᱾ ᱚᱱᱛᱮ ᱜᱮᱼᱼ ᱢᱟᱴ ᱨᱮ ᱤᱱᱟᱹ ᱯᱚᱨᱮᱼᱼ ᱥᱤᱸᱜᱟᱹᱲ ᱵᱮᱲᱟ ᱫᱚ ᱰᱟᱝᱨᱤ ᱠᱚᱞᱮ ᱥᱩᱛᱩᱟᱹᱣ ᱠᱮᱫ ᱠᱚᱣᱟ ᱚᱲᱟᱜ ᱥᱮᱫᱼᱼ
ᱤᱱᱟᱹ ᱯᱚᱨᱮ ᱟᱠᱷᱲᱟ ᱥᱮᱫ ᱨᱮᱜᱮ ᱛᱚ ᱞᱟᱜᱽᱲᱮ ᱮᱱᱮᱡᱧ ᱦᱩᱭᱩᱜᱼᱟ ᱩᱱ ᱥᱚᱢᱚᱭ ᱫᱚ ᱥᱤᱸᱜᱟᱹᱲ ᱵᱮᱲᱟ ᱠᱷᱚᱱ ᱫᱚ᱾ ᱩᱱ ᱦᱤᱞᱳᱜ ᱫᱚ ᱟᱫ ᱢᱤᱫ ᱧᱤᱫᱟᱹ ᱚᱱᱠᱟ ᱛᱟᱦᱮᱱ ᱜᱮᱭᱟ ᱟᱫᱚ ᱦᱚᱲ ᱫᱚ ᱢᱤᱫ ᱧᱤᱫᱟᱹ ᱫᱷᱟᱵᱤᱡ ᱵᱟᱠᱚᱼᱼ ᱛᱟᱦᱮᱱ ᱜᱮ ᱵᱟᱨ ᱴᱟ ᱮᱠᱴᱟ ᱫᱷᱟᱹᱵᱤᱡ ᱜᱮ ᱟᱫᱚ ᱩᱱ ᱥᱚᱢᱚᱭ ᱪᱤᱼᱼ ᱪᱤᱠᱟᱹᱜᱼᱟ ᱱᱚᱣᱟ ᱟᱞᱮ ᱥᱚᱱᱛᱮ ᱫᱚ ᱤᱨᱚᱜ ᱠᱚ ᱟᱨᱟᱢᱵᱷᱚᱜ ᱜᱮᱭᱟ ᱥᱮ,
ᱦᱮᱸ ᱦᱮᱸ
ᱟᱹᱨᱩᱵ ᱠᱚᱠᱚ ᱪᱟᱞᱟᱜ ᱟᱠᱚ ᱟᱫᱚ ᱡᱟᱹᱥᱛᱤ ᱵᱟᱠᱚ ᱟᱸᱜᱟᱭ ᱜᱮᱭᱟ ᱟᱫᱚ ᱤᱱᱟᱹ ᱫᱚ ᱥᱟᱨᱼᱼ ᱮᱚᱛᱮᱫ ᱫᱚ ᱤᱱᱟᱹ ᱥᱟᱛᱮᱱᱟᱜ ᱥᱚᱦᱟᱭ ᱜᱮ ᱦᱩᱭᱩᱜᱼᱟ ᱩᱱ ᱥᱚᱢᱚᱭ ᱫᱚᱼᱼ ᱚ ᱵᱩᱲᱦᱤ ᱥᱚᱦᱨᱟᱭ ᱚᱱᱟ ᱫᱚᱞᱮ ᱞᱟᱹᱭᱟ ᱟᱞᱮ ᱫᱚ᱾ ᱩᱱ ᱥᱚᱢᱚᱭ ᱫᱚ ᱜᱟᱹᱭ ᱠᱚ ᱡᱟᱦᱟᱸᱭ ᱵᱤᱛᱠᱤᱞ ᱠᱚᱠᱚ ᱛᱟᱦᱮᱱ ᱠᱷᱟᱱ ᱩᱱᱠᱩ ᱠᱚ ᱛᱚᱞ ᱦᱩᱭᱩᱜ ᱜᱮᱭᱟ᱾
ᱟᱪᱪᱷᱟ ᱟᱪᱷᱟ᱾
ᱩᱱ ᱦᱤᱞᱳᱜ ᱦᱚᱸ ᱟᱫᱚ ᱧᱤᱫᱟᱹ ᱚᱱᱠᱟ ᱥᱮ ᱢᱟᱱᱮ ᱟᱹᱭᱩᱵ ᱞᱮᱱᱠᱷᱟᱱ ᱫᱚᱼᱼ ᱚᱱᱠᱟ ᱟᱠᱷᱲᱟᱮ ᱵᱟᱹᱭᱥᱟᱹᱜᱼᱟ ᱞᱟᱜᱽᱲᱮ ᱞᱮ ᱮᱱᱮᱡᱼᱟ ᱤᱱᱟᱹ ᱫᱷᱟᱹᱵᱤᱡ ᱜᱮ᱾
ᱟᱹᱰᱤ ᱱᱟᱯᱟᱭ ᱵᱩᱡᱷᱟᱹᱣ ᱚ ᱟᱞᱮ ᱱᱚᱛᱮ ᱡᱟᱦᱸᱟ ᱞᱮᱠᱷᱟ ᱦᱩᱭᱩᱜᱼᱟ ᱦᱮᱸ ᱟᱫᱚ ᱟᱞᱮ ᱱᱚᱛᱮ ᱡᱟᱦᱟᱸ ᱞᱮᱠᱟ ᱦᱩᱭᱩᱜᱼᱟ ᱜᱚᱝᱠᱮ ᱦᱮᱸ ᱟᱫᱼᱼ ᱱᱚᱝᱠᱟ ᱦᱩᱭᱩᱜ ᱜᱮᱭᱟ ᱡᱮ ᱡᱟᱦᱟᱸ ᱜᱚᱴ ᱵᱚᱸᱜᱟ ᱵᱮᱱ ᱞᱟᱹᱭ ᱠᱟᱜᱼᱟ ᱡᱮ ᱟᱞᱮ ᱦᱚᱸ ᱚᱱᱠᱟ ᱜᱮ ᱯᱳᱞᱳ ᱫᱤᱱ ᱦᱤᱞᱳ ᱫᱚ ᱯᱳᱞᱳ ᱡᱟᱦᱟᱸ ᱪᱲ ᱠᱚᱴᱚ ᱠᱟᱜᱛ ᱤᱭᱟᱹᱼᱼ ᱚᱱᱟ ᱟᱞᱮ ᱫᱚ ᱥᱚᱦᱨᱟᱭ ᱵᱚᱸᱜᱟ ᱨᱮᱜᱮᱞᱮ ᱥᱚᱦᱚᱨᱟᱭ ᱜᱮᱭᱟ, ᱛᱚ ᱚᱱᱟᱼᱼ ᱛᱯᱚᱨᱮ ᱧᱮᱞ ᱯᱚᱨᱮ ᱥᱟᱲᱮ ᱜᱚᱴᱟ ᱠᱟᱜ ᱨᱮ ᱱ ᱥᱩᱱ ᱡᱚᱠᱷᱚᱱ ᱠᱚᱨᱟᱣᱟ ᱛᱟᱦᱞᱮ ᱫᱩᱲᱩᱵ ᱡᱟᱣᱨᱟ ᱠᱟᱛᱮᱼᱼ ᱮᱫ ᱞᱮ ᱯᱚᱴᱟ ᱠᱮᱼᱟ ᱚᱱᱟ ᱯᱚᱨᱮ ᱯᱳᱭᱞᱳ ᱫᱤᱱ ᱦᱤᱞᱳᱜ ᱡᱟᱦᱟᱸ ᱮᱦᱚᱵ ᱠᱟᱱ ᱛᱟᱞᱮᱭᱟ ᱯᱩᱡᱟᱹ ᱯᱟᱥᱟᱼᱼ ᱦᱩᱭᱩᱜᱼᱟ ᱵᱤᱨ ᱜᱩᱨᱩ ᱩᱱ ᱦᱤᱞᱳ ᱫᱚ ᱡᱚᱛᱚ ᱦᱚᱲ ᱱᱤᱭᱚᱢ ᱛ ᱠᱟᱱ ᱛᱟᱦᱮᱱᱟ ᱚᱲᱟᱜ ᱨᱮ ᱥᱮᱸᱜᱮᱞ ᱵᱟᱝᱼᱼ ᱡᱩᱞᱩᱜᱼᱟ ᱦᱮᱸ ᱤᱭᱟᱹ ᱪᱩᱞᱦᱟᱹ ᱨᱮ ᱦᱮᱸᱥᱮ ᱚᱱᱟ ᱯᱚᱨᱮ ᱟᱞᱮ ᱫᱚ ᱦᱟᱜ᱾ ᱟᱸ, ᱵᱚᱸᱜᱟ ᱵᱩᱨᱩ ᱠᱚ ᱦᱩᱭᱱᱟ ᱵᱟᱫᱽ ᱠᱷᱮᱛ ᱨᱮ ᱵᱟᱫᱽ ᱨᱮ ᱟᱫᱚ ᱚᱱᱟ ᱯᱚᱨᱮ ᱡᱟᱦᱟᱸ ᱚᱱᱮ ᱞᱟᱹᱭ ᱠᱮᱫᱼᱟ ᱵᱮᱱ ᱡᱮ ᱵᱤᱞᱤ ᱞᱮᱵᱮᱫᱽ ᱟᱫᱚ ᱟᱞᱮ ᱱᱚᱰᱮ ᱫᱚ ᱦᱟᱜ ᱵᱮᱞᱤ ᱞᱮᱵᱮᱫᱽ ᱫᱚ ᱵᱟᱝ ᱦᱩᱭᱩᱜ ᱜᱮᱭᱟ, ᱪᱮᱫᱟᱜ ᱞᱤᱧ ᱞᱟᱹᱭᱟ ᱵᱟᱝ ᱚᱱᱟ ᱫᱚ ᱦᱟᱸᱜ ᱵᱟᱝ ᱧᱮᱞ ᱟᱹᱜᱩ ᱵᱟᱲᱟ ᱦᱩᱭ ᱠᱟᱱᱟ ᱟᱨ ᱚᱱᱟ ᱵᱟᱝ ᱦᱮᱡ ᱪᱮᱫᱟᱜ ᱚᱱᱟ ᱦᱚᱸ ᱠᱩᱞᱤ ᱵᱟᱲᱟ ᱦᱩᱭ ᱠᱟᱱᱟ ᱛᱚᱞᱮᱭᱟ ᱡᱮᱼᱼ ᱦᱟᱲᱟᱢ-ᱦᱟᱯᱲᱟᱢ ᱠᱚ ᱞᱟᱦᱟ ᱛᱮ ᱠᱷᱚᱱᱟᱜ ᱜᱮ ᱟᱵᱚ ᱱᱚᱸᱰᱮ ᱵᱟᱝ ᱠᱚ ᱠᱚᱨᱟᱣ ᱟᱹᱜᱩ ᱠᱟᱜᱼᱟ, ᱤᱱᱟᱹᱛᱮ ᱵᱟᱝ ᱠᱚᱨᱟᱣ ᱦᱩᱭᱩᱜᱼᱟ᱾ ᱚ ᱱᱤᱡᱮᱨᱟ ᱠᱩᱠᱞᱤ ᱫᱚ ᱱᱚᱣᱟ ᱠᱷᱟᱛᱤᱨ ᱜᱮ ᱠᱟᱨᱚᱱ ᱮᱴᱟᱜ ᱮᱴᱟᱜ ᱡᱟᱭᱜᱟ ᱠᱚᱨᱮ ᱧᱮᱞ ᱵᱟᱲᱟ ᱦᱩᱭ ᱟᱠᱟᱱᱟ ᱛᱚ ᱡᱮ ᱵᱮᱞᱤ ᱞᱮᱵᱮᱫ ᱢᱮᱱᱟᱜᱼᱟ, ᱪᱮᱫᱟᱜ ᱱᱚᱰᱮ ᱵᱟᱹᱱᱩᱜᱼᱟ? ᱚᱱᱟ ᱠᱩᱠᱞᱤ ᱵᱟᱲᱟ ᱦᱩᱭ ᱟᱠᱟᱱ ᱜᱮ, ᱟᱫᱚ ᱠᱩ ᱞᱤᱭᱟ ᱡᱮ ᱱᱚᱝᱠᱟ ᱱᱚᱝᱠᱟ ᱚᱱᱟ ᱠᱷᱟᱹᱛᱤᱨ ᱵᱟᱝ ᱦᱩᱭᱩᱜ ᱠᱟᱱᱟ ᱟᱫᱚ ᱚᱱᱟ ᱧᱤᱫᱟᱹ ᱟᱞᱮᱦ ᱚᱱᱠᱟᱟᱜ ᱜᱮ ᱡᱟᱜᱟᱱ ᱨᱮᱱᱟᱜ ᱞᱮ ᱩᱰᱩᱠᱚᱜᱼᱟ ᱡᱟᱦᱟᱸ ᱠᱚ ᱢᱮᱛᱟᱜ ᱠᱟᱱᱟ᱾ ᱰᱟᱹᱝᱨᱤ ᱡᱟᱜᱟᱣ ᱡᱟᱦᱟᱸ ᱠᱚ ᱢᱮᱛᱟᱜ ᱠᱟᱱᱟ ᱫᱷᱟᱝᱜᱚᱲ ᱦᱮᱸᱥ ᱥᱮ ᱥᱩᱫᱩ ᱠᱚᱲᱟ ᱦᱚᱯᱚᱱ ᱠᱚ ᱪᱟᱞᱟᱜᱼᱟ᱾ ᱟᱪᱷᱟ ᱛᱚ ᱚᱱᱟ ᱵᱚᱸᱜᱟ ᱵᱩᱨᱩ ᱦᱩᱭ ᱠᱟ ᱠᱟᱛᱮᱫ, ᱟᱫᱚ ᱟᱹᱭᱩᱵ ᱵᱮᱲᱟ ᱨᱮᱞᱮ ᱪᱟᱞᱟᱜᱼᱟ ᱴᱟᱢᱟᱠ ᱛᱩᱫᱟᱜ ᱛᱮᱜ ᱴᱟᱢᱟᱠ ᱵᱤᱥᱮᱥᱛᱮ ᱴᱟᱢᱟᱠ ᱜᱮᱞᱮ ᱤᱫᱤᱭᱟ ᱛᱩᱢᱫᱟᱜ ᱚᱱᱟ ᱠᱚᱫᱚ ᱵᱟᱝ ᱦᱩᱭᱩᱜ ᱜᱮᱭᱟ ᱫᱚ ᱠᱟᱹᱴᱤᱡ ᱧᱩ ᱵᱟᱲᱟᱭ ᱜᱮᱭᱟ ᱠᱚ ᱛᱚᱼᱼ ᱟ ᱪᱟᱞᱞᱟᱣ ᱵᱲᱟ ᱦᱩᱭ ᱠᱟᱱᱟ ᱟᱞᱮ ᱟᱹᱰᱤ ᱥᱟᱱᱟᱢ ᱟᱹᱛᱩ ᱪᱟᱞᱟᱜ ᱜᱮᱭᱟ ᱥᱩᱨ ᱥᱩᱯᱩᱨ ᱡᱟᱦᱟᱸ ᱛᱤᱱᱟᱹᱜ ᱢᱮᱱᱟᱜᱼᱟ᱾ ᱪᱟᱞᱟᱣ ᱯᱚᱨᱮ ᱚᱱᱟ ᱯᱚᱨᱮ ᱦᱟᱸᱜ᱾ ᱵᱟᱨᱭᱟ ᱯᱮᱭᱟ ᱞᱮ ᱫᱷᱚᱨᱚᱜᱼᱟ ᱛᱟᱨᱯᱚᱨᱮ ᱪᱟᱞᱟᱣ ᱠᱟᱛᱮ ᱡᱟᱦᱟᱸ ᱫᱟᱠᱟᱣ ᱠᱚᱣᱟᱞᱮ ᱨᱮᱱᱜᱤ ᱟᱨ ᱟᱠᱚᱨᱮᱱ ᱚᱲᱟᱜ ᱦᱚᱲ ᱠᱚ ᱵᱮᱨᱮᱫᱼᱟ, ᱩᱱᱠᱩ ᱠᱚ ᱡᱟᱦᱟᱸ ᱵᱮᱱ ᱞᱟᱹᱭ ᱠᱟᱜᱼᱟ ᱡᱮ ᱪᱩᱢᱟᱹᱲᱟ ᱠᱚᱣᱟ ᱠᱚ ᱦᱩᱭᱱᱟ ᱚᱱᱟ ᱯᱚᱨᱮ ᱟᱨ ᱛᱟᱨᱯᱚᱨᱮ ᱫᱤᱱ ᱫᱚ ᱨᱮᱥᱴ ᱠᱟᱱᱟ ᱦᱮᱸᱥᱮ ᱩᱱᱦᱤᱞᱳ ᱫᱚ ᱨᱮᱥᱴ ᱦᱩᱭᱱᱟ, ᱨᱮᱥᱴ ᱯᱚᱨᱮ ᱮᱸ ᱛᱟᱯᱚᱨᱮ ᱫᱤᱱ ᱦᱩᱭᱩᱜ ᱠᱟᱱᱟ ᱟᱫᱚ ᱠᱷᱩᱱᱴᱟᱹᱣ ᱠᱚᱣᱟᱞᱮ᱾ ᱢᱩᱴᱟᱹᱣ ᱫᱚ ᱱᱚᱝᱠᱟ ᱡᱮᱼᱼ ᱡᱟᱦᱟ ᱞᱮᱠᱟ ᱵᱮᱱ ᱞᱟᱹᱭ ᱠᱟᱜᱟ ᱡᱮ ᱰᱟᱝᱨᱤ ᱠᱚ ᱚᱱᱠᱟ ᱵᱚᱱ ᱡᱟᱣᱨᱟ ᱠᱚᱣᱟ ᱡᱟᱣᱨᱟ ᱯᱚᱨᱮᱜ ᱜᱮ ᱟᱨᱼᱼ ᱠᱷᱩᱱᱴᱟᱹᱣ ᱦᱮᱸ ᱦᱮᱸ ᱠᱚᱲᱟ ᱦᱚᱯᱚᱱ ᱠᱩᱲᱤ ᱦᱚᱯᱚᱱ ᱦᱮᱸ ᱦᱮᱸᱼᱼ ᱴᱷᱤᱠ ᱴᱷᱤᱠ ᱴᱷᱤᱠ ᱵᱮᱱ ᱞᱟᱹᱭ ᱠᱟᱫᱟ ᱚᱱᱟ ᱢᱤᱫᱴᱟᱹᱝ ᱛᱟᱦᱮᱸᱱᱟ ᱟᱞᱮ ᱱᱚᱰᱸᱮ᱾ ᱪᱮᱫ ᱞᱮᱠᱟ ᱛᱟᱦᱮᱸᱱᱟᱼᱼ ᱦᱳᱭ ᱦᱳᱭ ᱟᱨ ᱢᱤᱫᱴᱟᱹᱝ ᱤᱝᱠᱟᱹ ᱜᱮ ᱛᱟᱦᱮᱸᱱᱟ ᱟᱞᱮ ᱱᱚᱸᱰᱮ ᱢᱟᱱᱮ ᱡᱟᱦᱟᱸᱭ ᱰᱟᱹᱝᱨᱤ ᱫᱚᱢᱮ ᱨᱚᱜᱟᱭᱼᱼ ᱛᱚ ᱩᱱᱠᱩ ᱫᱚ ᱦᱟᱸᱜ ᱵᱷᱟᱜᱤ ᱵᱷᱟᱜᱤ ᱯᱨᱟᱭᱮᱪ ᱠᱚ ᱫᱚᱦᱚ ᱠᱟᱜ-ᱟ ᱩᱱᱤᱭᱟᱜ ᱡᱟᱦᱟᱸ ᱠᱷᱩᱱᱴᱤ ᱟᱞᱮᱼᱼ ᱥᱟᱨᱡᱚᱢ ᱫᱟᱨᱮ ᱢᱮᱱᱟᱜ-ᱟ ᱛᱚ ᱥᱟᱨᱡᱚᱢ ᱫᱟᱨᱮ ᱪᱮᱛᱟᱱ ᱨᱮ ᱯᱩᱭᱥᱟᱹ ᱠᱚᱠᱚ ᱟᱠᱟ ᱠᱟᱜ-ᱟ᱾ ᱟᱫᱚ ᱡᱟᱦᱟᱸᱭ ᱡᱷᱟᱸᱜᱲᱚᱜ-ᱟ ᱠᱚ ᱦᱮᱸ ᱥᱮ ᱰᱟᱝᱨᱤ ᱠᱚ ᱠᱷᱩᱱᱴᱟᱹᱣ ᱠᱚᱣᱟ ᱩᱱᱠᱩ ᱫᱚ ᱦᱟᱸᱜ ᱚᱱᱮ ᱡᱟᱦᱟᱸ ᱜᱮᱵᱮᱱ ᱞᱟᱹᱭ ᱞᱟᱹᱭ ᱼᱼ ᱠᱮᱜᱟ ᱪᱮ ᱮᱸ ᱪᱮᱫᱠᱟ ᱠᱚ ᱥᱟᱡᱟᱜ-ᱟ ᱚᱱᱠᱟ ᱥᱟᱡᱟᱜ ᱟᱠᱚ ᱟᱹᱰᱤ ᱢᱚᱡᱽ ᱥᱟᱡᱟᱣ ᱠᱟᱛᱮ ᱫᱚ ᱩᱱᱠᱩ ᱜᱮ ᱚᱱᱟᱼᱼ ᱚᱠᱚᱭ ᱮ ᱟᱹᱜᱩ ᱫᱟᱲᱮᱭᱟᱜ-ᱟᱭ ᱩᱱᱤᱭᱟᱜ ᱠᱟᱱᱟ ᱦᱮᱸ ᱟᱹᱰᱤ ᱢᱤᱫᱴᱟᱝ ᱵᱷᱟᱜᱮ ᱵᱩᱡᱷᱟᱹᱜ-ᱟ ᱩᱱ ᱚᱠᱛᱚᱨᱮ᱾ ᱟᱸ ᱛᱟᱯᱚᱨᱮ ᱫᱤᱱ ᱚᱱᱠᱟ ᱚᱱᱟ ᱯᱚᱨᱮ ᱜᱮ ᱟᱫᱚ ᱟᱸ ᱰᱟᱝᱨᱤ ᱠᱚᱼᱼ ᱚ ᱚᱲᱟᱜ ᱥᱮᱫ ᱥᱩᱛᱩᱜ ᱟᱹᱜᱩ ᱠᱟᱛᱮ ᱡᱟᱦᱟᱸ ᱞᱮᱠᱟ ᱟᱢᱮᱢ ᱞᱟᱹᱭ ᱠᱮᱫᱼᱟ ᱡᱮ ᱞᱟᱜᱽᱲᱮ ᱮᱱᱮᱡ ᱦᱩᱭᱩᱜᱼᱟ ᱟᱞᱮ ᱚᱸᱰᱮ᱾ ᱦᱚ ᱞᱟᱜᱽᱲᱮ ᱮᱱᱮᱡ ᱫᱚ ᱦᱩᱭᱩᱜᱼᱟ᱾ ᱟᱞᱮ ᱚᱱᱛᱮ ᱫᱚ ᱢᱩᱪᱟᱹᱫ ᱱᱟ ᱛᱟᱯᱚᱨᱮ ᱪᱮᱫ ᱦᱚ ᱵᱟᱹᱱᱩᱜᱼᱟ ᱟᱞᱮ ᱚᱱᱛᱮ ᱫᱚ᱾ ᱟᱞᱮ ᱛᱮᱫᱚ ᱱᱚᱝᱠᱟ ᱟᱨᱠᱤ, ᱦᱳᱭ ᱦᱳᱭ ᱵᱟᱹᱱᱩᱜ ᱟᱠᱟᱫᱟ᱾ ᱚ ᱚᱱᱟ ᱫᱚ ᱮ ᱧᱮᱞ ᱵᱟᱲᱟ ᱦᱩᱭ ᱟᱠᱟᱱᱟ ᱫᱚ ᱟᱞᱮ ᱱᱚᱛ ᱫᱚ ᱵᱟᱝᱞᱮ ᱢᱟ ᱠᱤᱱᱛᱩ ᱮᱜ ᱮᱴᱟᱜ ᱮᱴᱟᱜ ᱡᱟᱭᱜᱟ ᱠᱚᱨᱮ ᱡᱟᱦᱟᱸ ᱠᱚ ᱢᱟᱱᱟᱣᱟ ᱚᱱᱟ ᱯᱟᱹᱥᱤ ᱠᱷᱩᱱᱴᱟᱹᱣ ᱵᱮᱱ ᱟᱡᱚᱢ ᱠᱟᱜᱼᱟ,
ᱦᱮᱸ ᱦᱮᱸ
ᱦᱮᱸ ᱵᱟᱥᱤ ᱠᱷᱩᱱᱴᱟᱹᱣ ᱢᱮᱱᱛᱮᱫ ᱫᱚ ᱮᱱ ᱦᱤᱞᱳᱜ ᱫᱚ ᱵᱟᱠᱚ ᱢᱟᱱᱟᱣᱟ ᱠᱤᱱᱛᱩ ᱯᱩᱨᱱᱤᱢᱟ ᱦᱤᱞᱳᱜ ᱡᱟᱦᱟᱸ ᱠᱚ ᱢᱮᱛᱟᱜ ᱠᱟᱱᱟ ᱛᱚᱞ ᱯᱩᱨᱱᱤᱢᱟ ᱛᱚᱠᱷᱚᱱ ᱩᱱᱠᱩ ᱫᱚ ᱚᱱᱟ ᱠᱚᱫᱚ ᱠᱚ ᱠᱷᱩᱱᱴᱟᱹᱜᱼᱟ ᱟᱞᱮ ᱱᱚᱸᱰᱮ ᱫᱚ ᱚᱱᱟ ᱚᱱᱠᱟ ᱯᱮ ᱫᱤᱱ ᱛᱮᱜᱮ ᱟᱞᱮ ᱫᱚᱞᱮ ᱪᱟᱵᱟᱭᱟ ᱟᱫᱚ ᱵᱟᱲᱟᱭ ᱵᱚᱱ ᱥᱚᱨᱦᱟᱭ ᱫᱚ ᱦᱟᱸᱜ ᱢᱚᱬᱮ ᱫᱤᱱ ᱨᱮᱱᱟᱜ, ᱠᱟᱱᱟ ᱟᱫᱚᱢ ᱟᱫᱚᱢ ᱴᱚᱴᱷᱟ ᱠᱚᱨᱮ ᱥᱮ ᱡᱟᱭᱜᱟ ᱠᱚᱨᱮ ᱫᱚ ᱢᱟᱱᱟᱣ ᱜᱮᱭᱟ ᱠᱚ ᱥᱮ ᱵᱟᱝ ᱜᱚᱝᱠᱮ,
ᱦᱩ ᱦᱳᱭ ᱛᱟᱦᱚᱞᱮ ᱟᱵᱤᱱ ᱪᱮᱫ ᱵᱤᱱ ᱢᱚᱱᱮᱭᱟ ᱡᱮ ᱡᱚᱛᱚ ᱠᱷᱚᱱᱟᱜ ᱟᱵᱚᱣᱟᱜ ᱥᱟᱱᱛᱟᱲᱟᱜ ᱡᱚᱛᱚ ᱠᱷᱚᱱᱟᱜ ᱢᱟᱨᱟᱝ ᱯᱚᱨᱚᱵᱽ ᱫᱚ ᱚᱠᱟ ᱠᱟᱱᱟ?
ᱟᱨ ᱴᱷᱤᱠ ᱠᱟᱛᱷᱟ ᱵᱮᱱ ᱞᱟᱹᱭ ᱠᱟᱜᱼᱟ ᱟᱫᱚ ᱦᱚᱸᱜᱼᱚᱭ ᱡᱮᱦᱮᱛᱩ ᱱᱚᱣᱟ ᱜᱮᱞᱟᱝ ᱜᱚᱞᱯᱷᱚ ᱠᱮᱜᱼᱟ ᱟᱞᱟᱝ ᱛᱚ ᱱᱚᱣᱟ ᱫᱚ ᱮᱠᱪᱩᱭᱮᱞᱤ ᱠᱚ ᱞᱟᱸᱭᱟ ᱥᱚᱦᱨᱟᱭ ᱜᱮ ᱡᱚᱛᱚ ᱠᱷᱚᱱᱟᱜ ᱦᱟᱛᱤ ᱞᱮᱠᱟᱱ ᱯᱚᱨᱚᱵᱽ ᱠᱟᱱᱟ ᱢᱮᱱᱛᱮ ᱞᱟᱹᱭᱟᱠᱚ ᱫᱚ ᱠᱤᱪᱷᱩ ᱠᱤᱪᱷᱩ ᱴᱚᱴᱷᱟ ᱨᱮ ᱵᱟᱝ ᱦᱩᱭᱩᱜ ᱠᱟᱱᱟ ᱯᱮ ᱫᱤᱱ ᱠᱚ ᱢᱟᱱᱟᱣᱮᱫ ᱚᱱᱟ ᱫᱚ ᱟᱞᱟᱫᱟ ᱠᱟᱛᱷᱟ ᱠᱤᱱᱛᱩ ᱡᱟᱦᱟᱸ ᱯᱩᱛᱷᱤ ᱫᱤᱠ ᱥᱮ ᱦᱟᱲᱟᱢ ᱦᱟᱯᱲᱟᱢ ᱠᱚᱴᱷᱮᱱ ᱟᱸᱡᱚᱢ ᱦᱩᱭ ᱠᱟᱱᱟ ᱥᱚᱨᱦᱟᱭ ᱜᱮ ᱠᱤᱱᱛᱩ ᱮ ᱟᱵᱚᱣᱟᱜ ᱥᱟᱱᱛᱟᱲ ᱠᱚᱣᱟᱜ ᱫᱚ ᱢᱟᱨᱟᱝ ᱯᱚᱨᱚᱵᱽ ᱢᱮᱱᱛᱮ ᱞᱟᱹᱭ ᱠᱟᱜᱼᱟ ᱠᱚ, ᱟᱨ ᱞᱟᱹᱭ ᱟᱹᱜᱩ ᱠᱟᱜᱼᱟ᱾ ᱠᱚ ᱟᱫᱚ ᱟᱵᱮᱱ ᱚᱠᱟ ᱵᱮᱱ ᱢᱚᱱᱮᱭᱟ?
ᱟᱹᱞᱤᱧᱟᱜ ᱟᱯᱤᱱᱤᱭᱚᱱ ᱛᱮᱫᱚ ᱴᱷᱤᱠ ᱟᱪᱷᱮ ᱥᱟᱠᱨᱟᱛ ᱦᱩᱭᱩᱜᱼᱟ, ᱮᱠᱟᱨᱚᱱ ᱫᱚ ᱥᱟᱠᱨᱟᱛ ᱥᱟᱠᱨᱟᱛ ᱛᱚ ᱮᱢᱚᱱ ᱥᱚᱢᱚᱭ ᱠᱟᱱᱟ ᱚᱱᱟ ᱫᱚ ᱡᱷᱚᱛᱚ ᱦᱚᱲ ᱢᱤᱫ ᱛᱮᱵᱚᱱ ᱢᱟᱱᱟᱣᱟ, ᱡᱚᱛᱚ ᱦᱚᱲ ᱢᱤᱫ ᱛᱤᱱ ᱴᱟᱭᱤᱢ ᱨᱮᱚ ᱢᱟᱱᱟᱣᱟ ᱯᱩᱥ ᱵᱚᱸᱜᱟ ᱢᱩᱪᱟᱹᱫ ᱢᱟᱱᱮ ᱯᱩᱥ ᱵᱚᱸᱜᱟ ᱢᱩᱪᱟᱹᱫ᱾ ᱦᱮᱸ ᱟᱵᱚᱣᱟᱜ ᱢᱟ ᱡᱮᱦᱮᱛᱩ ᱢᱟᱜᱽ ᱵᱚᱸᱜᱟ ᱠᱷᱚᱱᱟᱜ ᱮᱛᱚᱦᱚᱵ ᱛᱚ ᱦᱤᱥᱟᱹᱵᱽ ᱢᱟ,
ᱦᱮᱸ ᱦᱮᱸ
ᱟᱫᱚ ᱯᱩᱥ ᱵᱚᱸᱜᱟ ᱡᱮ ᱪᱟᱵᱟᱜᱼᱟ ᱩᱱ ᱥᱚᱢᱚᱭ ᱜᱮ ᱡᱤᱞ ᱯᱤᱴᱤ ᱡᱤᱞ ᱯᱤᱴᱷᱟᱹ ᱞᱮᱴᱚ ᱯᱤᱴᱷᱟᱹ ᱠᱚ ᱠᱟᱛᱮ ᱵᱚᱱ ᱡᱚᱢ ᱵᱤᱫᱟᱹᱭᱟᱵᱚᱱ ᱥᱮ, ᱚᱱᱟᱜᱮ ᱯᱚᱨᱚᱵᱽ ᱛᱟᱵᱚᱱ ᱚᱱᱟᱜᱮ ᱢᱟᱨᱟᱝ ᱯᱚᱨᱚᱵᱽ ᱪᱮᱫᱟᱜ ᱥᱮ ᱡᱷᱚᱛᱚ ᱦᱚᱲ ᱢᱤᱫ ᱛᱮᱵᱚ ᱢᱟᱱᱟᱣᱟ᱾ ᱟᱨ ᱱᱚᱣᱟ ᱥᱚᱦᱨᱟᱭ ᱵᱟᱦᱟ ᱵᱟᱦᱟ ᱥᱚᱦᱨᱟᱭ ᱢᱟᱜ ᱢᱚᱬᱮ ᱱᱚᱣᱟ ᱠᱚ ᱦᱩᱭ ᱫᱟᱲᱮᱭᱟᱜ ᱢᱟᱨᱟᱝ ᱯᱚᱨᱚᱵᱽ ᱢᱮᱱᱠᱷᱟᱱ ᱟᱫᱚ ᱪᱤᱠᱟᱹᱭᱮᱱᱟ ᱡᱚᱛᱚ ᱦᱚᱲ ᱢᱤᱫ ᱛᱮ ᱵᱟᱵᱚᱱ ᱢᱟᱱᱟᱣ ᱜᱮᱭᱟ᱾
ᱦᱮᱸ ᱮᱠᱟᱞ ᱮᱠᱟᱞ, ᱟᱫᱚ ᱠᱤᱪᱷᱩ ᱴᱚᱴᱷᱟ ᱠᱤᱭᱟᱹ ᱵᱷᱤᱛᱤᱨ ᱨᱮ ᱧᱮᱞ ᱦᱩᱭ ᱠᱟᱱᱟ ᱢᱟᱱᱮ ᱚᱠᱚᱭ ᱫᱚ ᱥᱚᱦᱨᱟᱭ ᱵᱚᱸᱜᱟ ᱨᱮᱫᱚ ᱵᱟᱝᱠᱚ ᱥᱚᱦᱨᱟᱭᱚᱜ ᱜᱮᱭᱟ᱾ ᱮ ᱵᱟᱝ ᱥᱟᱹᱨᱤ ᱚᱱᱠᱟ ᱫᱚ ᱵᱟᱝ ᱥᱚᱦᱟᱭ ᱵᱚᱸᱟᱦᱜᱟ ᱨᱮᱜᱮ ᱥᱚᱦᱨᱟᱭᱚᱜᱼᱟ, ᱢᱮᱱᱠᱷᱟᱱ ᱥᱟᱠᱨᱟᱛ ᱡᱟᱦᱟᱸ ᱡᱤᱱᱤᱥ ᱦᱮᱸ ᱜᱚᱝᱠᱮ ᱡᱟᱦᱟᱸ ᱥᱟᱠᱨᱟᱛ ᱢᱮᱱᱟᱜ ᱠᱟᱫᱟ ᱥᱮ ᱚᱱᱟ ᱥᱟᱠᱨᱟᱛ ᱠᱤᱱᱛᱩ ᱟᱫᱚᱢ ᱟᱫᱚᱢ ᱡᱟᱭᱜᱟ ᱨᱮᱫᱚ ᱵᱟᱝᱠᱚ ᱥᱟᱠᱨᱟᱛᱚᱜᱼᱟ ᱯᱩᱥ ᱵᱚᱸᱜᱟ ᱢᱩᱪᱟᱹᱫ ᱨᱮᱫᱚ, ᱚᱱᱠᱟ ᱨᱚᱲ ᱵᱟᱲᱟ ᱦᱩᱭ ᱟᱠᱟᱱᱟ ᱩᱱᱠᱩ ᱠᱚ ᱞᱟᱹᱭᱮᱜᱼᱟ ᱡᱮ ᱦᱮᱸ ᱟᱞᱮ ᱱᱚᱸᱰᱮ ᱫᱚ ᱥᱚᱦᱨᱟᱭ ᱢᱩᱪᱟᱫ ᱡᱟᱦᱟᱸ ᱢᱮᱱᱟᱜ ᱠᱟᱫᱟ ᱥᱮ, ᱡᱟᱞᱮ ᱢᱟᱦᱟ ᱢᱮᱱᱛᱮ ᱢᱤᱫᱴᱟᱜ ᱩᱱ ᱦᱤᱞᱳ ᱫᱚ ᱩᱱᱠᱩ ᱫᱚ ᱚᱱᱟ ᱫᱚ ᱥᱟᱠᱨᱟᱛ ᱢᱮᱱᱛᱮ ᱚᱱᱟ ᱫᱚ ᱧᱩᱛᱩᱢ ᱪᱷᱟᱹᱴᱭᱟᱹᱨ ᱠᱮᱫᱜᱟ ᱟᱱᱟ ᱫᱚ ᱥᱟᱠᱨᱟᱛ ᱠᱟᱱ ᱛᱟᱞᱮᱭᱟ᱾ ᱩᱱᱠᱩᱣᱟᱜ ᱫᱚ
ᱦᱳᱭ ᱢᱟᱱᱮ ᱠᱟᱛᱷᱟ ᱦᱩᱭᱩᱜ ᱠᱟᱱᱟ ᱡᱮ ᱟᱸᱡᱚᱢ ᱵᱤᱱ ᱠᱟᱛᱷᱟ ᱦᱩᱭᱩᱜ ᱠᱟᱱᱟ ᱥᱮ ᱟᱹᱰᱤᱜᱟᱱ ᱦᱚᱲ ᱥᱚᱦᱨᱟᱭ ᱫᱚ ᱯᱩᱥ ᱵᱚᱸᱜᱟ ᱜᱮᱠᱚ ᱥᱚᱦᱨᱟᱭᱚᱜ ᱜᱮᱭᱟ ᱚᱱᱟ ᱢᱩᱪᱟᱹᱫ ᱨᱮ᱾
ᱦᱮᱸ ᱦᱮᱸ ᱟᱪᱷᱟ ᱟᱫᱚ ᱟᱨ ᱟᱨ ᱢᱤᱫᱴᱮᱱ ᱠᱟᱛᱷᱟ ᱞᱤᱧ ᱞᱟᱹᱭᱮᱫᱟ ᱦᱮᱸ ᱠᱟᱛᱷᱟ ᱫᱚ ᱱᱚᱣᱟ ᱠᱟᱱᱟ ᱡᱮ ᱞᱟᱹᱭ ᱜᱮᱭᱟ ᱠᱚ ᱡᱮ ᱡᱟᱦᱟᱸ ᱵᱤᱱ ᱞᱟᱹᱭ ᱠᱟᱜ ᱥᱟᱠᱨᱟᱛ ᱥᱟᱠᱨᱟᱛ ᱫᱚ ᱦᱩᱭᱩᱜ ᱠᱟᱱᱟ ᱜᱚᱡ ᱵᱟᱧᱪᱟᱣ ᱢᱤᱫᱴᱟᱱ ᱯᱚᱨᱚᱵᱽ ᱢᱮᱱᱛᱮ ᱞᱟᱹᱭᱚᱜᱼᱟ, ᱪᱮᱫᱟᱜ ᱵᱟᱝ ᱢᱟ ᱚᱱᱟ ᱫᱚ ᱵᱟᱲᱟᱭᱟᱵᱚᱱ ᱚᱱᱟ ᱫᱚ ᱦᱩᱭᱩᱜ ᱠᱟᱱᱟ ᱤᱭᱟᱹ ᱨᱮᱱᱟᱜ ᱢᱩᱪᱟᱹᱫ ᱠᱟᱱᱟ ᱟᱨᱠᱤ᱾ ᱢᱟᱱᱮ ᱥᱮᱨᱢᱟ ᱨᱮᱱᱟᱜ ᱢᱩᱪᱟᱹᱫ ᱠᱟᱱᱟ᱾ ᱡᱟᱜᱮ ᱠᱩᱲᱟᱹᱣ ᱟᱠᱟᱱ ᱟᱱᱴᱟᱣ ᱟᱠᱟᱱ ᱡᱟᱦᱟᱸ ᱜᱮᱼᱼ ᱱᱟᱢᱟᱱ ᱠᱟᱪᱷᱟᱲ ᱠᱚ ᱪᱟᱞᱟᱣ ᱠᱟᱱᱟ ᱩᱱᱠᱩ ᱥᱟᱱᱟᱢ ᱠᱚᱜᱮ ᱠᱟᱹᱢᱤ ᱠᱟᱹᱥᱱᱤ ᱠᱷᱚᱱᱟᱜ ᱠᱚ ᱨᱩᱣᱟᱹᱲ ᱦᱤᱡᱩᱜᱼᱟ ᱡᱟᱦᱟᱸᱭ ᱠᱚᱼᱼ ᱟᱨᱡᱟᱣ ᱟᱠᱟᱫ ᱠᱚ ᱟᱨ ᱡᱟᱦᱟᱸᱭ ᱜᱮ ᱚᱠᱚᱭ ᱵᱤᱫᱮᱥ ᱵᱤᱫᱮᱥ ᱠᱟᱢᱤ ᱠᱚ ᱪᱟᱞᱟᱣ ᱟᱠᱟᱱᱟ᱾ ᱠᱚ ᱥᱟᱱᱟᱢ ᱠᱚᱜᱮ ᱩᱱ ᱦᱤᱞᱳᱜ ᱫᱚ ᱚᱱᱟ ᱠᱟᱹᱢᱤ ᱠᱟᱹᱥᱱᱤ ᱨᱮ ᱵᱟᱝ ᱛᱟᱦᱮᱸ ᱠᱟᱛᱮ ᱟᱛᱳ ᱠᱚᱠᱚ ᱦᱤᱡᱩᱜᱼᱟ᱾ ᱦᱮᱸ ᱩᱱ ᱦᱤᱞᱳᱜ ᱫᱚ ᱥᱟᱱᱟᱢᱼᱼ ᱦᱚᱲ ᱢᱤᱫ ᱥᱟᱶᱛᱮ ᱫᱩᱲᱩᱵ ᱫᱩᱯᱲᱩᱵ ᱠᱟᱛᱮᱫ ᱡᱮᱞ ᱯᱤᱴᱷᱟᱹᱭᱟ ᱠᱚ ᱯᱤᱴᱷᱟᱹ ᱞᱟᱴᱷᱟᱼᱼ ᱡᱟᱦᱟᱸ ᱛᱤᱱᱟᱹᱜ ᱠᱚ ᱟᱨᱡᱟᱣ ᱟᱠᱟᱫ ᱱᱟᱣᱟ ᱡᱟᱢᱟ ᱟᱸᱜᱽᱨᱚᱵ ᱠᱚᱛᱮ ᱠᱚᱼᱼ ᱥᱟᱹᱛ ᱥᱟᱯᱲᱟᱜᱼᱟ ᱩᱱ ᱦᱤᱞᱳᱜ ᱫᱚ ᱟᱨ ᱡᱟᱦᱟᱸ ᱢᱟᱨᱮᱭᱟᱜ ᱟᱝᱨᱚᱵ ᱠᱚ ᱚᱱᱟ ᱠᱚ ᱜᱤᱰᱤᱭᱟ, ᱚᱱᱠᱟ ᱜᱮ ᱛᱚ ᱜᱚᱢᱠᱮ?
ᱦᱳᱭ ᱦᱳᱭ᱾
ᱦᱮᱸ ᱦᱚᱭ ᱟᱫᱚ ᱟᱞᱮ ᱚᱱᱛᱮ ᱚᱱᱠᱟ ᱜᱮᱞᱮ ᱢᱟᱱᱟᱣᱟ, ᱟᱫᱚ ᱟᱯᱮ ᱱᱚᱱᱛᱮ ᱟᱯᱮ ᱱᱚᱱᱛᱮ ᱚᱠᱟ ᱞᱮᱠᱟ ᱠᱚ ᱢᱟᱱᱟᱣᱟ, ᱠᱟᱹᱴᱤᱡ ᱞᱟᱹᱭ ᱞᱮᱠᱷᱟᱱ ᱱᱟᱯᱟᱭ ᱠᱚᱜᱼᱟ?
ᱟᱞᱮ ᱫᱚ ᱯᱩᱭᱞᱩ ᱦᱤᱞᱳᱜ ᱢᱟ ᱪᱟᱹᱶᱰᱤ ᱠᱟᱱᱟ ᱟᱹᱭᱩᱵ ᱵᱮᱲᱟ ᱩᱱᱤ ᱫᱚ ᱢᱟᱱᱮ ᱵᱟᱹᱶᱲᱤ ᱠᱚᱞᱮ ᱵᱟᱸᱫᱷᱟᱣ ᱵᱟᱲᱟᱭ ᱞᱮᱭᱟ᱾ ᱠᱚ ᱥᱟᱠᱨᱟᱛ ᱵᱩᱲᱦᱤ ᱵᱚᱞᱚᱱᱟ ᱩᱱ ᱦᱤᱞᱤᱜ ᱫᱚ ᱚᱲᱟᱜ, ᱦᱮᱸ ᱚᱱᱟ ᱦᱤᱞᱳᱜᱼᱼ ᱜᱤ ᱡᱤᱞ ᱯᱤᱴᱷᱟᱹ ᱠᱚᱫᱚ ᱡᱟᱫᱟ ᱦᱩᱭᱩᱜ ᱜᱮᱭᱟ ᱟᱭᱩᱵ ᱵᱮᱲᱟ ᱡᱟ ᱡᱚᱢ ᱦᱩᱭᱮᱱᱟ ᱡᱚᱢ ᱦᱩᱭᱱᱟ ᱦᱮᱸ᱾ ᱡᱟᱦᱟᱸ ᱛᱤᱱᱟᱹᱜ ᱵᱟᱨᱚ ᱢᱮᱥᱟ ᱡᱤᱞ ᱵᱟᱨᱚ ᱢᱮᱥᱟ ᱡᱤᱞ ᱨᱮᱦᱚᱸ ᱡᱟᱦᱟᱱᱟᱜ ᱜᱮ ᱢᱚᱴᱟᱢᱩᱴᱤ ᱵᱟᱨᱚ ᱢᱮᱥᱟ᱾ ᱦᱮᱸ ᱵᱟᱨᱚ ᱜᱚᱴᱟᱝ ᱜᱟᱱ᱾ ᱩᱱ ᱦᱤᱞᱳᱜ ᱪᱟᱵᱟ ᱠᱟᱛᱮᱱ ᱫᱚᱥᱟᱨ ᱛᱮᱫ ᱫᱚ ᱥᱮᱛᱟᱜ ᱨᱮᱢ ᱛᱩᱯᱩᱱᱟ᱾ ᱫᱚᱛᱚ ᱯᱮᱴ ᱠᱚ ᱱᱟᱣᱟ ᱱᱟᱣᱟ ᱦᱚᱨᱚᱜᱟ ᱦᱮᱸ ᱠᱳᱱᱳ ᱠᱳᱱᱳ ᱡᱟᱭᱜᱟ ᱨᱮᱫᱚ ᱥᱯᱚᱴ ᱠᱚᱨᱟᱣ ᱜᱮᱭᱟ ᱠᱚ ᱩᱱ ᱦᱤᱞᱳᱜ᱾ ᱠᱚ ᱫᱚᱦᱚᱭ ᱜᱮᱭᱟ ᱯᱨᱳᱜᱨᱟᱢ ᱦᱩᱸ᱾ ᱤᱱᱟᱹ ᱯᱚᱨᱮ ᱫᱤᱱ ᱦᱩᱭᱩᱜ ᱠᱟᱱᱟ ᱜᱟᱺᱲᱤ ᱞᱮ ᱟᱥᱮᱱ ᱠᱚᱣᱟ, ᱡᱟᱦᱟᱸ ᱫᱚ ᱢᱟᱜᱽ ᱵᱚᱸᱜᱟᱼᱼ ᱯᱩᱭᱞᱳ ᱨᱮᱭᱟᱜ ᱠᱟᱱᱟ ᱜᱟᱹᱲᱤ ᱞᱮ ᱟᱥᱮᱱ ᱠᱚᱣᱟ᱾
ᱟᱪᱪᱷᱟ᱾
ᱠᱚᱲᱟ ᱚᱲᱟᱜ ᱥᱮᱨᱮᱧ ᱟᱞᱮ ᱦᱮᱸ ᱮᱱᱮᱡ ᱟᱞᱮ ᱥᱮᱨᱮᱧ ᱟᱞᱮ᱾ ᱚᱲᱟᱜ ᱚᱲᱟᱜ ᱚᱱᱟ ᱦᱤᱞᱳᱜ ᱫᱚ ᱤᱱᱟᱹᱜ ᱫᱷᱟᱹᱵᱤᱡ ᱜᱮ᱾
ᱦᱮᱸ᱾
ᱤᱱᱟᱹ ᱯᱚᱨᱮ ᱫᱚᱥᱟᱨ ᱛᱮᱫ ᱫᱚ ᱟᱞᱮᱭᱟᱜ ᱤᱭᱟᱹ ᱛᱟᱦᱮᱱ ᱛᱟᱞᱮᱭᱟ ᱱᱚᱣᱟ ᱯᱨᱳᱜᱨᱟᱢ ᱢᱤᱫᱴᱮᱱ ᱛᱟᱦᱮᱱᱟ ᱡᱤᱞᱤᱧ ᱰᱟᱦᱟᱨᱟᱜ᱾
ᱡᱮ ᱡᱟᱦᱟᱸᱭ ᱠᱚ ᱫᱚ ᱠᱚ ᱜᱚᱛᱚ ᱠᱟᱱᱟ ᱱᱚᱣᱟ ᱥᱮᱨᱢᱟ ᱨᱮ ᱡᱚᱛᱚ ᱦᱚᱲ ᱡᱮᱞᱮᱧ ᱰᱟᱦᱟᱨ ᱛᱮ ᱤᱫᱤ ᱦᱩᱭᱩᱜᱼᱟ᱾
ᱟᱪᱪᱷᱟ᱾
ᱟᱫᱚ ᱟᱞᱮ ᱥᱩᱨ ᱥᱩᱨ ᱨᱮ ᱵᱚᱞᱛᱮ ᱩᱱᱟᱹᱜ ᱥᱩᱨᱼᱼ ᱥᱩᱨ ᱦᱚᱸ ᱵᱟᱝ ᱠᱟᱴᱤᱡ ᱥᱟᱺᱜᱤᱧ ᱧᱚᱜ ᱨᱮᱜᱮ ᱱᱟᱹᱭ ᱢᱮᱱᱟᱜᱼᱟ, ᱚᱱᱟ ᱱᱟᱹᱭ ᱜᱷᱟᱴ ᱠᱚᱨᱮ ᱜᱮ ᱠᱚ ᱪᱟᱞᱟᱜᱼᱟ᱾ ᱦᱮᱸ ᱱᱟᱹᱭ ᱜᱷᱟᱴ ᱜᱮ ᱪᱟᱞᱟᱜ ᱦᱩᱭᱩᱜ ᱜᱮᱭᱟ᱾ ᱚᱱᱟ ᱠᱚᱨᱮ ᱜᱮ ᱮᱱᱮᱡ ᱦᱩᱭᱩᱜ ᱜᱮᱭᱟ, ᱮᱱᱮᱡ ᱥᱮᱨᱮᱧ ᱠᱚ ᱦᱩᱭᱩᱜ ᱜᱮᱭᱟ ᱚᱱᱟ ᱴᱟᱭᱤᱢ ᱨᱮ᱾ ᱱᱟᱹᱭ ᱜᱟᱰᱟ ᱨᱮ ᱪᱟᱞᱟᱣ ᱠᱟᱛᱮᱫ ᱚᱠᱚᱭ ᱫᱚᱠᱚ ᱟᱛᱩᱭᱮᱜᱼᱟ, ᱚᱠᱟ ᱫᱚᱠᱚ ᱮᱱᱮᱡ ᱠᱟᱱᱟ ᱦᱮᱸ ᱠᱟᱹᱴᱤᱡ ᱦᱟᱦᱟᱼᱼ ᱦᱟᱦᱟᱲᱟ ᱜᱮ ᱵᱩᱡᱷᱟᱹᱜ ᱜᱮᱭᱟ ᱚᱱᱟ ᱫᱤᱱ ᱫᱚ ᱟᱫᱚ ᱚᱱᱟ ᱫᱤᱱ ᱪᱟᱵᱟ ᱞᱮᱱᱠᱷᱟᱱ ᱜᱮ ᱥᱟᱠᱨᱟᱛ ᱦᱚᱸ ᱟᱞᱮᱭᱟᱜ ᱫᱚ ᱪᱟᱵᱟᱭᱮᱱᱟ᱾
ᱦᱮᱸ ᱟᱫᱚ ᱟᱞᱮ ᱱᱚᱰᱮ ᱡᱟᱦᱟ ᱞᱮᱠᱟ ᱦᱩᱭᱩᱜᱼᱟ, ᱚᱱᱟ ᱫᱚ ᱟᱼᱼ ᱡᱟᱦᱟᱸ ᱞᱮᱠᱟ ᱵᱤᱱ ᱞᱟᱹᱭ ᱠᱟᱜᱼᱟ ᱟᱹᱰᱤ ᱱᱟᱯᱟᱭ ᱟᱞᱮ ᱱᱚᱰᱮ ᱫᱚ ᱵᱟᱱᱩᱜᱼᱟ᱾ ᱯᱳᱭᱞᱳ ᱫᱤᱱ ᱡᱟᱦᱟᱸ ᱞᱮᱠᱟ ᱚᱱᱟ ᱦᱚᱸ ᱟᱞᱮ ᱦᱚᱸ ᱩᱱ ᱦᱤᱞᱳᱜ ᱫᱚᱼᱼ ᱠᱩᱱᱦᱟᱹ ᱞᱮ ᱛᱮᱭᱟᱨᱟ ᱦᱮᱸᱥᱮ ᱯᱳᱭᱞᱳ ᱫᱤᱱ ᱟᱨ ᱩᱱ ᱦᱤᱞᱳᱹᱜ ᱫᱚᱼᱼ ᱯᱤᱷᱟᱹ ᱞᱟᱴᱷᱟ ᱦᱩᱭᱩᱜᱼᱟ, ᱪᱮᱫ ᱞᱮᱠᱟᱢ ᱞᱟᱹᱭ ᱠᱮᱜᱼᱟ ᱵᱟᱨᱚ ᱢᱟᱹᱥᱭᱟᱹᱼᱼ ᱛᱤᱞ ᱠᱚ ᱵᱟᱨᱚ ᱢᱟᱹᱥᱤᱭᱟᱹ ᱫᱚ ᱩᱱᱼᱼ ᱛᱚ ᱟᱞᱮ ᱫᱚ ᱵᱟᱝᱞᱮ ᱵᱮᱣᱦᱟᱨ ᱜᱮᱭᱟ ᱠᱤᱱᱛᱩ ᱚᱸᱰᱮ ᱠᱟᱛᱷᱟ ᱞᱮᱼᱼ ᱡᱟᱦᱟᱸ ᱞᱮᱠᱟ ᱡᱤᱞ ᱡᱮᱢᱚᱱ ᱜᱩᱰᱩ ᱡᱤᱞ ᱟᱨ ᱥᱤᱢ ᱡᱤᱞ᱾ ᱮᱢᱚᱱ ᱮᱢᱚᱱ ᱛᱮᱱᱟᱜᱼᱼ ᱥᱩᱡᱨᱤ ᱡᱤᱞ ᱫᱚ ᱛᱟᱦᱮᱸᱱ ᱠᱟᱱ ᱜᱮᱭᱟ ᱯᱤᱴᱷᱟᱹ ᱞᱟᱴᱷᱟ ᱠᱟᱛᱮ ᱾
ᱯᱟᱲᱟᱣ ᱟᱜᱩ ᱦᱩᱭᱩᱜ ᱜᱮᱭᱟ ᱾
ᱟᱪᱪᱷᱟ ᱟᱪᱪᱷᱟ ᱪᱷᱟ ᱾ ᱚᱱᱟ ᱯᱚᱨᱮ ᱟᱞᱮ ᱫᱚ ᱩᱱ ᱟ ᱦᱤᱞᱳᱜ ᱫᱚ ᱥᱮᱨᱮᱧ ᱠᱟᱛᱮᱜ ᱠᱚ ᱟᱸᱜᱟᱭᱟ ᱦᱮᱸᱥᱮ᱾ ᱚᱱᱟ ᱡᱩᱨᱩᱜ ᱠᱟᱛᱮᱫ ᱩᱱ ᱦᱤᱞᱳᱜ ᱫᱚ ᱟᱞᱮ ᱚᱸᱰᱮ ᱫᱚ ᱾ ᱛᱚᱵᱮ ᱟᱸᱜᱟ ᱠᱟᱛᱮᱫᱼᱼ ᱵᱷᱳᱨ ᱛᱮ ᱢᱮᱫᱴᱟᱝ ᱠᱩᱸᱵᱟᱹ ᱞᱮ ᱛᱮᱭᱟᱨ ᱠᱟᱜ-ᱟ ᱦᱮᱸᱥᱮ, ᱚᱱᱟ ᱠᱩᱸᱵᱟᱹ ᱡᱮᱨᱮᱫᱟᱜ-ᱟ ᱞᱮ᱾ ᱛᱚ, ᱚᱱᱟ ᱫᱚ ᱠᱤᱪᱨᱤᱡ ᱠᱚ ᱞᱮ ᱤᱫᱤᱭᱟ ᱛᱚ ᱚᱸᱰᱮ ᱜᱟᱰᱟ ᱫᱷᱟᱨ ᱨᱮ ᱛᱚ ᱱᱟᱹᱭ ᱫᱷᱟᱨᱮ ᱤᱭᱟᱹ ᱵᱟᱸᱫᱽ ᱫᱷᱟᱨᱮ ᱠᱚᱨᱮ ᱚᱱᱟ ᱠᱚᱨᱮ ᱮᱱᱦᱤᱞᱳᱜ ᱫᱚ ᱛᱩᱯᱩ ᱥᱟᱯᱷᱟᱜᱼᱟ᱾ ᱱᱚᱣᱟ ᱟᱸᱜᱨᱚᱵ ᱠᱚᱞ ᱦᱚᱨᱚᱜᱟ ᱛᱩᱯᱩ ᱥᱟᱯᱷᱟᱜ-ᱟ ᱞᱮ᱾ ᱟᱨ ᱢᱤᱫᱴᱮᱱ ᱠᱟᱛᱷᱟ ᱨᱮ ᱢᱮᱱᱟᱜ ᱠᱟᱫᱟ ᱚᱱᱠᱟ ᱞᱮ ᱞᱟᱹᱭ ᱤᱫᱤᱭᱟ, ᱡᱮ